ᱨᱚᱲ ᱟᱸᱡᱚᱢ ᱧᱟᱢ ᱫᱟᱢ?
ᱦᱮᱞᱳ ᱾
ᱦᱮᱸ, ᱦᱮᱞᱳ ᱾
ᱦᱮᱞᱳ ᱾ ᱦᱮᱸ, ᱟᱸᱡᱚᱢ ᱫᱟᱹᱞᱤᱧ ᱟᱵᱮᱱ ᱵᱮᱱ ᱟᱸᱡᱚᱢ ᱧᱟᱢ ᱫᱟ? ᱦᱮᱞᱳ᱾
ᱦᱮᱸ, ᱟᱸᱡᱚᱢᱮᱜᱼᱟ ᱞᱤᱧ ᱾ ᱦᱮᱸ, ᱟᱸᱡᱚᱢᱮᱜᱼᱟ ᱞᱤᱧ ᱾
ᱩᱢ
ᱦᱮᱞᱳ ᱾
ᱦᱮᱞᱳ ᱾
ᱦᱮᱸ ᱾
ᱟᱸᱡᱚᱢ ᱧᱟᱢ
ᱦᱮᱸ ᱦᱮᱸ, ᱟᱸᱡᱚᱢ ᱫᱟᱹᱞᱤᱧ, ᱟᱸᱡᱚᱢ ᱫᱟᱹᱞᱤᱧ ᱾
ᱟᱵᱮᱱ ᱵᱮᱱ ᱟᱸᱡᱚᱢ ᱫᱟ?
ᱫᱤᱭᱮ ᱪᱮᱫ ᱵᱮᱱ ᱪᱤᱠᱟᱹᱭᱮᱫᱟ?
ᱚ, ᱱᱤᱛ ᱫᱚ ᱦᱚᱸᱜᱼᱚᱭ ᱵᱟᱨᱦᱮ ᱥᱮᱫ ᱨᱮ ᱢᱮᱱᱟᱜ ᱞᱤᱧᱟᱹ, ᱚᱲᱟᱜ ᱥᱮᱫ ᱨᱮ ᱜᱮ ᱾
ᱚ, ᱱᱟᱥᱛᱟ ᱵᱟᱲᱟ ᱠᱚ ᱦᱩᱭᱱᱟ ᱥᱮ ᱵᱟᱝ ᱛᱟᱦᱚᱞᱮ?
ᱦᱮᱸ, ᱱᱟᱥᱛᱟ ᱵᱟᱲᱟ ᱫᱚ ᱦᱩᱭ ᱮᱱᱟ ᱾ᱟᱫᱚ ᱚᱱᱛᱮ ᱛᱷᱚᱲᱟ ᱵᱟᱹᱫᱽ ᱥᱮᱡ ᱦᱮᱡ ᱦᱩᱭ ᱟᱠᱟᱱᱟ ᱾ ᱱᱚᱜᱼ ᱱᱚᱝᱠᱟ ᱦᱩᱲᱩ ᱢᱟᱱᱮ, ᱦᱮᱸ?
ᱛᱚᱞᱟ ᱠᱚᱯᱮ ᱜᱤᱲᱤ ᱧᱚᱜ ᱠᱟᱫᱟ ᱥᱮ ᱪᱮᱫ?
ᱦᱮᱸ ᱦᱮᱸ
ᱦᱩᱲᱩ ᱠᱚ ᱟᱯᱷᱚᱨ ᱠᱟᱛᱮᱫ ᱱᱤᱛ ᱫᱚ ᱦᱟᱸᱜ ᱫᱟᱨᱮ ᱨᱟᱠᱟᱵᱚᱜ ᱠᱟᱱᱟ ᱦᱮᱸ᱾
ᱚ
ᱟᱨ ᱠᱤᱪᱷᱩ ᱫᱤᱱ ᱵᱟᱫ ᱠᱷᱟᱱᱜᱮ ᱨᱚᱦᱚᱭ ᱪᱟᱹᱞᱩᱭ ᱦᱩᱭᱩᱜᱼᱟ ᱥᱩᱨᱩᱜᱼᱟ ᱦᱟᱸᱜ ᱱᱚᱸᱛᱮ ᱫᱚ ᱟᱨᱟᱢᱵᱷᱚᱜᱼᱟ᱾
ᱚᱻ
ᱟᱨ ᱟᱯᱮ ᱥᱮᱫ ᱵᱟᱝ ᱪᱮᱫ ᱞᱮᱠᱟ? ᱱᱚᱛᱮ ᱫᱟᱜ ᱡᱟᱹᱲᱤ ᱵᱤᱱ ᱧᱮᱞ ᱞᱮᱠᱷᱟᱡ ᱫᱚ ᱦᱟᱯᱛᱟᱨᱮ ᱚᱱᱠᱟ ᱢᱤᱫ ᱵᱟᱨ ᱫᱷᱟᱣ ᱫᱚ ᱫᱟᱜ ᱮ ᱠᱟᱱ ᱜᱮᱭᱟ, ᱫᱟᱜ ᱞᱤᱭᱛᱮ ᱚᱱᱠᱟ ᱠᱳᱱᱳ ᱡᱟᱦᱟᱸ ᱞᱮᱠᱟ ᱥᱚᱢᱚᱥᱥᱟ ᱫᱚ ᱵᱟᱹᱱᱩᱜᱼᱟ᱾ ᱦᱮᱸ
ᱚᱻ
ᱟᱨ ᱟᱯᱮ ᱥᱮᱫ ᱜᱮ ᱪᱮᱫ ᱞᱮᱠᱟ?
ᱟᱞᱮ ᱥᱮᱫ ᱦᱚᱸ ᱟᱹᱰᱤ ᱫᱤᱱ ᱜᱮ ᱵᱟᱭ ᱫᱟᱜ ᱟᱠᱟᱜ ᱛᱟᱦᱮᱱᱟ ᱵᱟᱭ ᱫᱟᱜ ᱡᱟᱲᱤᱭᱟ ᱟᱠᱟᱫᱟ ᱦᱚᱞᱟ ᱫᱚ ᱱᱟᱥᱮ ᱱᱟᱜ ᱮ ᱫᱟᱜ ᱧᱚᱜ ᱠᱮᱜ ᱜᱮᱭᱟ ᱵᱷᱟᱜᱤ ᱜᱮ᱾
ᱦᱮᱸ
ᱟᱹᱰᱤ ᱫᱤᱱ ᱵᱟᱭ ᱫᱟᱜ ᱠᱟᱜ ᱛᱟᱦᱮᱸᱱᱟ ᱦᱚᱞᱟ ᱜᱮ ᱡᱟᱹᱥᱛᱤ ᱫᱷᱟᱨᱟ ᱠᱟᱴᱤᱡ ᱮ ᱫᱟᱜ ᱠᱮᱫᱟ᱾
ᱟᱨ ᱢᱮᱱᱫᱟᱞᱤᱧ ᱡᱮ ᱱᱚᱣᱟ ᱜᱤ ᱦᱮᱞᱳ ᱱᱚᱜ‌ᱚᱭ ᱡᱮ ᱱᱤᱛᱚᱜ ᱥᱟᱢᱱᱮ ᱛᱤᱨᱤᱥᱮ ᱡᱩᱱ ᱥᱤᱫᱩ ᱠᱟᱹᱱᱦᱩ ᱦᱩᱞ ᱢᱟᱦᱟ ᱦᱮᱸ ᱱᱚᱣᱟ ᱜᱮᱞᱤᱧ ᱢᱮᱱᱫᱟ ᱡᱮ ᱡᱟᱭᱜᱟ ᱡᱟᱭᱜᱟ ᱛᱮ ᱧᱮᱞᱚᱜ ᱠᱟᱱᱟ ᱱᱚᱣᱟ ᱥᱤᱫᱩ ᱠᱟᱱᱩ ᱦᱩᱞ ᱢᱟᱦᱟ ᱨᱮ ᱡᱩᱣᱟᱹᱱ ᱠᱚᱠᱚ ᱧᱮᱞᱚᱜ ᱠᱟᱱᱟ ᱱᱤᱛᱳᱜ ᱚᱱᱛᱮ ᱚᱠᱚᱭ ᱡᱩᱣᱟᱹᱱ ᱠᱚ ᱡᱟᱦᱟᱸ ᱫᱚ ᱰᱤᱡᱤ ᱟᱱᱛᱮ ᱚᱱᱩᱥᱴᱟᱱ ᱥᱮ ᱡᱟᱦᱟᱸ ᱨᱮᱜᱮ ᱯᱨᱳᱜᱨᱟᱢ ᱠᱚ ᱦᱩᱭ ᱦᱚᱪᱚᱭᱮᱜᱼᱟ ᱡᱮᱢᱚᱱᱠᱤ ᱮᱱᱮᱡ ᱥᱮᱨᱮᱧ ᱛᱟᱯᱚᱨᱮ ᱡᱟᱦᱟᱸᱨᱮ ᱰᱤᱡᱮ ᱵᱟᱲᱟ ᱠᱟᱛᱮᱫ ᱪᱷᱟᱹᱯᱟᱨᱤ ᱮᱱᱮᱜ ᱱᱚᱣᱟ ᱠᱚ ᱱᱚᱣᱟ ᱠᱚᱫᱚ ᱥᱮ ᱟᱹᱞᱤᱧ ᱢᱮᱱᱫᱟ ᱦᱟᱜ ᱱᱚᱣᱟ ᱠᱚᱫᱚ ᱥᱮ ᱵᱟᱝ ᱦᱩᱭ ᱞᱮᱱᱠᱷᱟᱡ ᱜᱮ ᱴᱷᱤᱠᱚᱜᱼᱟ ᱡᱮ ᱦᱩᱭ ᱫᱚ ᱮᱱᱛᱮ ᱥᱤᱫᱩᱼᱠᱟᱱᱩ ᱦᱩᱞ ᱢᱟᱦᱟ ᱫᱚ ᱢᱟᱱᱟᱣ ᱜᱮ ᱛᱚᱵᱮ ᱱᱚᱣᱟ ᱰᱤᱡᱮᱭᱟᱱ ᱦᱟᱱᱛᱮ ᱨᱮ ᱡᱟᱦᱟᱸ ᱦᱩᱭᱩᱜ ᱠᱟᱱ ᱯᱨᱳᱜᱨᱟᱢ ᱮᱱᱮᱡ ᱥᱮᱨᱮᱧ ᱪᱷᱟᱹᱯᱨᱤ ᱮᱱᱮᱜ ᱚᱱᱟᱴᱟᱜ ᱯᱟᱥᱮᱡ ᱵᱟᱝ ᱱᱚᱣᱟ ᱫᱚ ᱯᱟᱥᱮᱡ ᱵᱟᱝ ᱦᱩᱭ ᱦᱚᱪᱚ ᱞᱮᱠᱷᱟᱡ ᱜᱮ ᱯᱟᱥᱮᱡ ᱢᱚᱡᱽ ᱠᱚᱜᱼᱟ
ᱦᱮᱸ ᱟᱹᱞᱤᱧᱟᱜ ᱢᱮᱱ ᱦᱚᱸ ᱚᱱᱟ ᱜᱮ ᱢᱟᱱᱮ ᱮᱢᱱᱤ ᱩᱝᱠᱤᱱ ᱵᱟᱨᱮᱛᱮ ᱟᱵᱚ ᱵᱚᱱ ᱵᱚᱸᱜᱟ ᱵᱩᱨᱩᱭᱟ ᱥᱮ ᱵᱚᱱ ᱢᱟᱱᱟᱣᱟ ᱥᱟᱱᱟᱢᱟᱜ ᱜᱮ ᱴᱷᱤᱠ ᱜᱮᱭᱟ ᱚᱱᱮ ᱰᱤᱡᱮ ᱮᱱᱮᱡ ᱡᱟᱦᱟᱸ ᱪᱷᱟᱯᱲᱤ ᱠᱚ ᱮᱱᱮᱡ ᱫᱟ ᱱᱮᱛᱟᱨ ᱟᱨᱠᱤ ᱥᱳᱥᱟᱞ ᱢᱤᱰᱤᱭᱟ ᱢᱟᱫᱽᱫᱷᱚᱢ ᱛᱮ ᱡᱟᱦᱟᱸ ᱵᱚᱱ ᱧᱮᱞ ᱫᱟ ᱚᱱᱟ ᱠᱚᱫᱚ ᱢᱟᱱᱮ ᱵᱟᱝ ᱮᱱᱮᱡ ᱜᱮ ᱴᱷᱤᱠ ᱟ ᱚᱱᱟ ᱫᱚ ᱨᱟᱹᱥᱠᱟᱹ ᱨᱮᱱᱟᱜ ᱢᱟ ᱵᱟᱝ ᱠᱟᱱᱟ ᱥᱮ ᱩᱝᱠᱤᱱ ᱡᱤᱣᱤ ᱠᱤᱱ ᱟᱞᱟᱭ ᱞᱟᱜᱼᱟ ᱟᱵᱚ ᱫᱤᱥᱚᱢ ᱦᱚᱲ ᱠᱷᱟᱹᱛᱤᱨᱟᱜ ᱛᱮ ᱛᱟᱦᱞᱮ ᱚᱱᱟ ᱨᱮᱫᱚ ᱰᱤᱡᱮ ᱮᱱᱮᱡ ᱥᱮ ᱪᱷᱟᱯᱨᱤ ᱮᱱᱮᱡ ᱠᱚᱫᱚ ᱵᱟᱝ ᱜᱮ ᱴᱷᱤᱠ ᱟ ᱟᱨ ᱱᱮᱛᱟᱨ ᱧᱮᱞ ᱵᱟᱲᱟᱜ ᱠᱟᱱ ᱜᱮᱭᱟ ᱮᱱᱮᱡ ᱜᱮᱭᱟ ᱠᱚ ᱠᱚ
ᱢᱮ ᱚᱱᱟ ᱰᱤᱡᱮ ᱮᱱᱮᱡ ᱪᱷᱟᱯᱨᱤ ᱮᱱᱮᱡ ᱵᱟᱝ ᱠᱟᱛᱮᱫ ᱡᱩᱫᱤ ᱟᱵᱚ ᱚᱱᱟ ᱚᱱᱩᱥᱴᱷᱟᱱ ᱨᱮ ᱚᱱᱟ ᱯᱨᱳᱜᱨᱟᱢ ᱨᱮ ᱡᱩᱫᱤ ᱟᱵᱚ ᱟᱜ-ᱥᱟᱨ ᱛᱩᱧ ᱵᱚᱱ ᱥᱟᱵ ᱥᱟᱯᱲᱟᱣᱟ ᱥᱮ ᱡᱟᱦᱟᱸ ᱟᱵᱚᱣᱟᱜ ᱞᱟᱭ-ᱞᱟᱠᱪᱟᱨ ᱢᱮᱱᱟᱜ-ᱟ ᱥᱟᱱᱛᱟᱞᱤ ᱡᱟᱦᱟᱸ ᱮᱱᱮᱡ ᱥᱮᱨᱮᱧ ᱛᱚ ᱚᱱᱟ ᱤᱭᱟᱹ ᱡᱟᱦᱟᱸ ᱞᱮᱠ ᱨᱮᱱᱟᱜ ᱮᱱᱛᱮᱫ ᱫᱚᱝ ᱞᱟᱜᱽᱲᱮ ᱚᱱᱟ ᱠᱚᱫᱚ ᱜᱟᱱᱚᱜ ᱜᱮᱭᱟ
ᱦᱮᱸ ᱚᱱᱟ ᱠᱚᱫᱚ ᱜᱟᱱᱚᱜ ᱜᱮᱭᱟ
ᱦᱮᱸ ᱟᱨ ᱡᱚᱛᱚ ᱠᱷᱚᱡ ᱫᱚ ᱱᱚᱣᱟ ᱴᱟᱜ ᱢᱚᱡᱽ ᱦᱩᱭ ᱠᱚᱜ-ᱟ ᱡᱩᱫᱤ ᱟᱵᱚ ᱱᱚᱣᱟ ᱫᱤᱱ ᱨᱮ ᱟᱵᱚ ᱡᱩᱫᱤ ᱵᱚᱱ ᱚᱝᱠᱟ ᱪᱮᱫ ᱞᱮᱠᱟ ᱦᱩᱭ ᱞᱮᱱᱟ ᱦᱩᱞ ᱢᱟᱦᱟ ᱚᱱᱠᱟ ᱡᱩᱫᱤ ᱚᱱᱟ ᱱᱟᱴᱚᱠ ᱵᱚᱱ ᱵᱮᱱᱟᱣ ᱠᱟᱛᱮ ᱵᱚᱱ ᱪᱚᱭᱟ ᱛᱚᱵᱮ ᱚᱠᱚᱭ ᱵᱟᱠᱚ ᱵᱟᱰᱟᱭᱟ ᱩᱝᱠᱩ ᱦᱚᱲ ᱦᱚᱸᱠᱚ ᱢᱮᱱ ᱠᱮᱭᱟ ᱡᱮ ᱵᱟᱝ ᱱᱚᱣᱟ ᱡᱤᱱᱤᱥ ᱱᱚᱝᱠᱟ ᱜᱷᱚᱴᱚᱱᱟ ᱜᱷᱚᱴᱟᱣ ᱞᱮᱱᱟ ᱞᱟᱦᱟ ᱨᱮ ᱛᱚ ᱚᱱᱟ ᱛᱮᱜᱮ ᱟᱞᱮ ᱛᱤᱦᱤᱧ ᱱᱤᱭᱟᱹ ᱞᱮ ᱢᱟᱱᱟᱣ ᱫᱟᱵᱚᱱ ᱢᱟᱱᱟᱣ ᱫᱟ ᱥᱮ ᱵᱟᱛᱟᱣ ᱫᱟ ᱦᱮᱸ
ᱦᱮᱸ ᱚᱱᱟ ᱚᱱᱟ ᱠᱷᱟᱱ ᱛᱚ ᱟᱨᱦᱚᱸ ᱵᱷᱟᱜᱤ ᱛᱩᱜ ᱜᱮᱭᱟ ᱜᱚᱴᱟ ᱠᱚ ᱵᱩᱡᱽ ᱧᱟᱢ ᱠᱮᱭᱟ ᱥᱮ ᱱᱚᱣᱟ ᱠᱷᱟᱹᱛᱤᱨᱟᱜ ᱛᱮ ᱦᱩᱞ ᱢᱟᱦᱟ ᱠᱚ ᱢᱟᱱᱟᱣ ᱜᱮᱭᱟ
ᱦᱮᱸ ᱦᱮᱸ ᱥᱮ ᱱᱚᱣᱟ ᱯᱨᱳᱜᱨᱟᱢ ᱨᱮ ᱚᱝᱠᱟ ᱵᱟᱝ ᱠᱟᱱ ᱡᱮ ᱠᱷᱟᱹᱞᱤ ᱦᱚᱲ ᱜᱮ ᱵᱚᱱ ᱡᱟᱣᱨᱟᱜ ᱠᱟᱱᱟ ᱠᱤᱪᱷᱩ ᱠᱤᱪᱷᱩ ᱫᱚ ᱫᱤᱠᱩ ᱠᱚᱦᱚᱸ ᱢᱮᱱᱟᱜ ᱠᱚᱣᱟ ᱪᱷᱟᱹᱛᱤᱠ ᱡᱟᱹᱛ ᱠᱚᱦᱚᱸ ᱢᱮᱱᱟᱜ ᱠᱚᱣᱟ ᱡᱮ ᱚᱱᱟ ᱚᱱᱩᱥᱴᱷᱟᱱ ᱨᱮᱠᱚ ᱮᱴᱮᱱᱰᱚᱜ ᱠᱟᱱᱟ ᱦᱤᱡᱩᱜ ᱠᱟᱱᱟ ᱠᱚ ᱮᱱᱛᱮ
ᱦᱩᱸ
ᱛᱚ ᱛᱚᱵᱮ ᱩᱝᱠᱩ ᱦᱚᱸ ᱠᱚ ᱵᱟᱲᱟᱭ ᱜᱮᱭᱟ ᱡᱮ ᱦᱚᱸ ᱱᱚᱝᱠᱟ ᱦᱩᱭ ᱞᱮᱱᱟ ᱛᱮ ᱱᱚᱝᱠᱟ ᱠᱚ ᱱᱤᱛ ᱫᱚ ᱱᱚᱣᱟ ᱠᱚ ᱢᱟᱱᱟᱣ ᱵᱟᱛᱟᱣ ᱫᱟ
ᱦᱮᱸ ᱟᱨ ᱠᱤᱪᱷᱩ ᱠᱤᱪᱷᱩ ᱜᱤᱫᱽᱨᱟᱹ ᱦᱚᱸ ᱢᱟ ᱚᱞᱚᱜ ᱯᱟᱲᱦᱟᱣ ᱛᱚ ᱠᱚ ᱥᱮ ᱞᱟᱦᱟ ᱥᱮᱜ ᱠᱚ ᱥᱮᱴᱮᱨ ᱠᱟᱱ ᱨᱮ ᱦᱚᱸ ᱠᱤᱪᱷᱩ ᱠᱤᱪᱷᱩ ᱢᱟ ᱵᱟᱠᱚ ᱵᱟᱲᱟᱭᱟ ᱪᱮᱜ ᱠᱷᱟ ᱛᱤᱨ ᱦᱩᱞ ᱢᱟᱦᱟ ᱵᱚ ᱯᱚᱨᱚᱵᱚᱜ ᱚᱠᱚᱭ ᱫᱚ ᱦᱟᱱᱮ ᱦᱚᱲ ᱠᱚ ᱪᱟᱞᱟᱜ ᱠᱟᱱᱟ ᱵᱟᱸᱫᱮ ᱥᱟᱹᱛ ᱠᱟᱛᱮᱫ ᱥᱮ ᱫᱷᱩᱛᱤ ᱥᱟᱹᱛ ᱠᱟᱛᱮᱫ ᱤᱧ ᱦᱩᱧ ᱪᱟᱞᱟᱣ ᱞᱮᱱ ᱜᱮ ᱪᱮᱫ ᱠᱷᱟᱹᱛᱤᱨ ᱠᱚ ᱪᱟᱞᱟᱜ ᱠᱟᱱᱟ ᱪᱮᱜ ᱠᱷᱟᱹᱛᱤᱨ ᱠᱚ ᱢᱟᱱᱟᱣ ᱫᱟ ᱛᱚ ᱚᱱᱟ ᱦᱚᱸ ᱴᱷᱤᱠ ᱴᱷᱟᱠ ᱢᱟᱱᱮ ᱵᱟᱠᱚ ᱵᱟᱲᱟᱭᱟ
ᱦᱩᱸ ᱦᱩᱸ ᱵᱟᱰᱟᱭ ᱵᱟᱹᱱᱩᱜᱼᱟ
ᱦᱩᱸ ᱟᱨ ᱚᱝᱠᱟ ᱞᱮᱠᱟ ᱤᱭᱟᱹ ᱠᱚ ᱦᱚᱸ ᱮᱥᱴᱮᱪᱩ ᱠᱚ ᱦᱚᱸ ᱫᱚᱨᱠᱟᱨᱚᱜ ᱠᱟᱱ ᱜᱮᱭᱟ ᱟᱵᱚ ᱱᱚᱣᱟ ᱥᱩᱨ ᱥᱩᱯᱩᱨ ᱠᱚ ᱨᱮ ᱟᱹᱛᱩ ᱟᱹᱛᱩ ᱛᱮ ᱡᱩᱫᱤ ᱵᱟᱨ ᱯᱮᱭᱟ ᱟᱹᱛᱩ ᱛᱮ ᱢᱮᱫ ᱴᱮᱱ ᱡᱩᱫᱤ ᱛᱟᱦᱮᱱᱟ ᱮᱲᱮ ᱠᱷᱟᱱ ᱠᱚ ᱫᱤᱥᱟᱹ ᱦᱩᱫᱤᱥ-ᱟ ᱥᱮ ᱜᱤᱫᱽᱨᱟᱹ ᱠᱚ ᱦᱚ ᱡᱮ ᱱᱚᱣᱟ ᱫᱚ ᱪᱮᱫ ᱠᱷᱟᱹᱛᱤᱨ ᱠᱚ ᱵᱮᱱᱟᱣ ᱠᱟᱫᱟ ᱪᱮᱫ ᱱᱚᱣᱟ ᱨᱮᱱᱟᱜ ᱜᱮ ᱠᱟᱱᱟ
ᱵᱮᱸ
ᱟᱨ ᱛᱚᱵᱮ ᱡᱚᱢ ᱧᱩ ᱦᱩᱭ ᱵᱟᱲᱟᱭᱱᱟ ᱥᱮ ᱵᱟᱝ?
ᱦᱮᱸ ᱡᱚᱢ ᱧᱩ ᱱᱟᱥᱛᱟ ᱠᱚ ᱦᱩᱭ ᱵᱟᱲᱟ ᱮᱱ ᱜᱮᱭᱟ᱾
ᱟ ᱡᱚᱢ ᱧᱩ ᱵᱮᱯᱟᱨ ᱵᱟᱨᱮ ᱛᱮ ᱢᱤᱫ ᱵᱟᱨ ᱠᱟᱛᱷᱟ ᱞᱤᱧ ᱠᱩᱞᱤ ᱞᱮᱵᱮᱱ ᱜᱮ ᱦᱮᱸ ᱾
ᱦᱮ‌ᱸ᱾
ᱛᱚ ᱟᱞᱮ ᱱᱚᱛᱮ ᱫᱚ ᱡᱚᱢ ᱧᱩ ᱫᱚ ᱢᱟᱱᱮ ᱡᱚᱛᱚ ᱜᱮ ᱟᱨ ᱟᱯᱮ ᱚᱱᱛᱮ ᱪᱮᱞᱠᱟ ᱵᱤᱧ ᱠᱩ ᱥᱮ ᱵᱤᱨ ᱵᱟᱹᱨᱩ ᱰᱟᱝ ᱥᱮ ᱫᱟᱜ ᱨᱮᱱ ᱨᱚ ᱴᱮ ᱠᱚ ᱵᱤᱨ ᱵᱟᱨᱩ ᱰᱟᱝ ᱠᱚ ᱪᱮᱞᱠᱟ ᱡᱚᱢ ᱵᱟᱲᱟ ᱠᱚ ᱥᱮ ᱵᱟᱠᱚ ᱡᱚᱢ ᱵᱟᱲᱟ ᱠᱳᱣᱟ?
ᱮ ᱮᱠᱟᱞ ᱵᱟᱠᱚ ᱡᱚᱢ ᱠᱚᱣᱟ ᱚᱱᱟ ᱞᱮᱭ ᱦᱚ ᱵᱷᱩᱞ ᱢᱟᱱᱮ ᱡᱚᱢ ᱠᱚ ᱫᱚ ᱠᱚ ᱡᱚᱢ ᱠᱚᱜᱮᱭᱟ ᱠᱤᱱᱛᱩ ᱱᱮᱛᱟᱨᱟᱜ ᱤᱭᱟ ᱥᱩᱢᱳᱭ ᱛᱚ ᱢᱟᱱᱮ ᱵᱟᱝ ᱠᱚ ᱜᱚᱡ ᱫᱟᱲᱮᱭᱟᱠᱚ ᱢᱟᱱᱮ ᱧᱮᱞ ᱠᱟᱜ ᱠᱚᱣᱟ ᱫᱟᱫᱟ ᱛᱟᱠᱚ ᱾
ᱯᱚᱝ
ᱥᱮ ᱚᱱᱮ ᱜᱚᱡ ᱠᱚ ᱦᱚᱸ ᱛᱚ ᱜᱚᱡ ᱫᱚᱨᱠᱟᱨᱚᱜᱼᱟ ᱥᱮ ᱛᱟᱯᱚᱨᱮ ᱡᱚᱢ ᱛᱮᱭᱟᱨ ᱦᱳᱭ ᱟᱜᱮ ᱫᱚ ᱜᱚᱹᱭ ᱠᱚ ᱵᱟᱝ ᱡᱟᱞᱟᱨᱮ ᱵᱟᱠᱷᱟᱱ ᱞᱟᱦᱟ ᱛᱮ ᱫᱩᱧ ᱧᱮᱞ ᱵᱟᱲᱟᱭᱮᱜ ᱠᱚ ᱛᱟᱦᱮᱸᱜ ᱜᱮ ᱜᱚᱡ ᱠᱟᱛᱮᱜ ᱠᱚ ᱟᱹᱜᱩᱭᱮᱫ ᱠᱚ ᱥᱮ ᱡᱚᱢ ᱵᱟᱲᱟ ᱦᱩᱭᱩᱜ ᱠᱟᱱ ᱛᱟᱦᱮᱸᱱ ᱜᱮ ᱾
ᱦᱮᱸ ᱟᱨ ᱱᱚᱛᱮ ᱦᱚ
ᱛᱟᱨᱟ ᱚᱱᱮ ᱡᱟᱦᱟᱸ ᱯᱷᱩᱱ ᱡᱩᱜᱽ ᱥᱮᱴᱮᱨ ᱠᱟᱱᱟ ᱦᱚᱲ ᱯᱷᱩᱱ ᱨᱮᱜᱮ ᱵᱚᱱ ᱵᱚᱞᱚ ᱠᱚᱜ ᱠᱟᱱᱟ ᱚᱠᱚᱭ ᱦᱚᱸ ᱢᱟᱴ ᱥᱮ ᱠᱟᱴᱤᱜ ᱥᱚᱵᱡᱤ ᱵᱟᱲ ᱛᱤᱧ ᱪᱟᱞᱟᱜᱼᱟ ᱥᱮ ᱪᱟᱥ ᱦᱩᱭᱩᱜ ᱠᱟᱱᱟ ᱚᱱᱛᱤᱧ ᱪᱟᱞᱟᱜᱼᱟ ᱚᱱᱟ ᱥᱮᱫ ᱫᱦᱮᱱ ᱜᱮ ᱵᱟᱠᱚ ᱮᱢ ᱫᱟ ᱾
ᱩᱸ ᱦᱮᱸ
ᱟᱨ ᱱᱚᱛᱮ ᱦᱚᱸ ᱢᱟᱱᱮ ᱱᱩᱠᱩ ᱨᱩᱱᱰᱳ ᱥᱮ ᱨᱩᱱᱰᱳ ᱠᱩᱞᱟᱹᱭ ᱥᱚᱜᱚᱫ ᱵᱤᱡᱤ ᱱᱩᱠᱩ ᱠᱚ ᱫᱚ ᱠᱚ ᱡᱚᱢ ᱠᱩᱜᱮᱭᱟ? ᱦᱩᱸ ᱛᱚᱵᱮ ᱟᱨ ᱡᱟᱦᱟᱸ ᱵᱤᱧ ᱥᱮ ᱵᱟᱹᱨᱩ ᱰᱟᱝ ᱱᱩᱠᱩ ᱫᱚ ᱞᱟᱦᱟ ᱧᱚᱜ ᱠᱚ ᱡᱚᱢᱮᱫ ᱠᱚ ᱛᱟᱦᱮᱱᱟ ᱧᱤᱛᱟᱨ ᱫᱚ ᱵᱟᱹᱭ ᱵᱟᱹᱭ ᱛᱮ ᱠᱚ ᱠᱚᱢ ᱤᱫᱤ ᱠᱳᱜᱟ᱾
ᱩᱝᱠᱟ ᱜᱮ ᱱᱚᱛᱮ ᱦᱚᱸ ᱠᱚᱢ ᱤᱫᱤ ᱞᱮᱠᱟ ᱜᱮ ᱾
ᱩᱸ ᱟᱨ ᱧᱮᱛᱟᱨ ᱦᱚᱲ ᱥᱳᱥᱟᱞ ᱢᱤᱰᱤᱭᱟ ᱛᱮ ᱡᱟᱦᱟᱸ ᱛᱤᱥ ᱠᱚ ᱦᱮᱜ ᱠᱟᱱ ᱩᱱ ᱠᱦᱚᱭ ᱫᱚ ᱦᱚᱲ ᱫᱚ ᱱᱳᱣᱟ ᱜᱮ ᱵᱮᱱ ᱢᱮᱱ ᱠᱮᱫᱟ ᱡᱮ ᱡᱟᱦᱟᱸ ᱛᱤᱱᱟᱹᱜ ᱡᱮ ᱢᱤᱫ ᱜᱷᱟᱹᱲᱤᱜ ᱜᱟᱛᱤᱜᱼᱟ ᱥᱮ ᱦᱟᱱᱛᱮ ᱱᱟᱛᱮᱭ ᱜᱷᱩᱨᱟᱹᱣᱼᱟ ᱪᱟᱞᱟᱜᱟᱭ ᱱᱟᱥᱮᱭᱟᱜ ᱢᱚᱱ ᱠᱩ ᱯᱷᱨᱤ ᱛᱟᱭᱟ ᱥᱮ ᱪᱮᱞ ᱠᱟ ᱪᱚ ᱩᱱᱠᱟ ᱵᱟᱝ ᱠᱟᱛᱮᱜ ᱮᱱᱤ ᱴᱟᱭᱤᱢ ᱱᱤᱡᱮ ᱱᱤᱡᱤ ᱚᱠᱚᱭᱟᱜ ᱢᱳᱵᱟᱭᱤᱞ ᱢᱮᱱᱟᱜᱼᱟ ᱩᱭᱩᱝ ᱠᱟᱭ᱾
ᱦᱮᱸ ᱢᱳᱵᱟᱭᱤᱞ ᱨᱮ ᱜᱮ ᱠᱚ ᱛᱟᱦᱮᱱ ᱠᱟᱱᱟ ᱵᱚᱞᱚᱠᱚᱜ ᱠᱟᱱᱟ ᱥᱚᱵ ᱥᱳᱢᱚᱭ ᱾
ᱢᱳᱢᱟᱭᱤᱞ ᱠᱚ ᱵᱚᱞᱚ ᱠᱚᱜ ᱠᱟᱱᱟ ᱾ ᱢᱳᱵᱟᱭᱤᱞ ᱱᱚᱣᱟ ᱦᱚᱸ ᱢᱤᱫ ᱫᱤᱠ ᱛᱮ ᱢᱚᱡᱽ ᱦᱚᱸ ᱵᱮᱱ ᱨᱚᱲ ᱫᱟᱲᱮᱭᱟᱜᱼᱟ ᱥᱮ ᱵᱟᱹᱲᱤᱡ ᱦᱚᱸ ᱨᱚᱲ ᱫᱟᱲᱮᱭᱟᱜᱼᱟ?
ᱟᱹᱞᱤᱧ ᱜᱮ ᱢᱤᱫ ᱥᱮᱫ ᱛᱮᱫᱚ ᱵᱷᱟᱜᱮ ᱫᱚ ᱵᱷᱟᱜᱤ ᱜᱤᱭᱟ ᱠᱟᱨᱚᱱ ᱥᱟᱸᱜᱤᱧ ᱠᱚᱨᱮᱜ ᱯᱮᱲᱟ ᱯᱟᱹᱲᱤᱭᱦᱟᱹ ᱠᱚ ᱢᱮᱱᱟᱜ ᱠᱚ ᱛᱟᱵᱚᱱᱟ ᱨᱩᱣᱟᱹ ᱦᱟᱥᱩ ᱢᱮᱱᱟᱜᱼᱟ ᱠᱷᱳᱡᱽ ᱠᱷᱚᱵᱚᱨ ᱠᱚ ᱦᱟᱱᱛᱮ ᱱᱟᱛᱮ ᱤᱭᱳᱜ ᱪᱟᱞᱟᱜ ᱵᱟᱝ ᱞᱟᱜᱟᱜᱼᱟ ᱞᱟᱦᱟᱛᱮ ᱡᱮᱢᱚᱱ ᱪᱟᱞᱟᱜ ᱟᱢ ᱛᱚᱵᱮ ᱠᱷᱳᱪᱮᱢ ᱮᱢᱟᱭ ᱢᱤᱜ ᱦᱚᱲ ᱱᱮᱛᱟᱨ ᱫᱚ ᱯᱷᱩᱱ ᱢᱟᱫᱽᱫᱷᱚᱢ ᱛᱤᱜᱮ ᱦᱩᱭᱩᱜᱼᱟ
ᱦᱮᱸ
ᱛᱟᱯᱚᱨ ᱡᱟᱦᱟᱱᱟᱜ ᱯᱟᱲᱦᱟ ᱠᱷᱮᱛᱨᱮ ᱡᱩᱫᱤ ᱞᱤᱧ ᱢᱮᱱᱟ ᱚᱱᱟ ᱦᱚᱸ ᱴᱷᱤᱠ ᱜᱤᱭᱹᱟ ᱡᱟᱦᱟᱱᱟᱜ ᱵᱟᱵᱮᱱ ᱫᱟᱲᱮᱭᱟᱜ ᱠᱟᱱᱟ ᱦᱟᱯᱹᱭ ᱜᱩᱜᱳᱞ ᱨᱤᱞᱤᱧ ᱥᱟᱨᱪ ᱨᱮ ᱞᱤᱧ ᱧᱮᱞ ᱞᱮᱜ ᱜᱤᱭᱟ ᱚᱱᱠᱟ ᱠᱟᱛᱮᱫ ᱦᱚᱸ ᱵᱷᱟᱜᱤᱭᱭ ᱠᱟᱹᱢᱤᱭᱫᱟᱭ ᱵᱷᱟᱜᱮ ᱥᱮᱜ ᱦᱚᱸ ᱢᱚᱸᱡᱽ ᱜᱮ ᱠᱟᱹᱢᱤᱭ ᱫᱟᱭ ᱟᱨ ᱵᱟᱹᱲᱤᱡ ᱥᱮᱫ ᱦᱚᱸ ᱦᱚᱸᱚᱭ ᱟᱵᱚ ᱫᱚ ᱦᱩᱱᱚᱜ ᱯᱟᱲᱦᱟᱣ ᱥᱮ ᱡᱟᱦᱟᱱᱟᱜ ᱵᱷᱟᱜᱤ ᱠᱟᱹᱢᱤ ᱥᱮᱫ ᱵᱚᱱ ᱛᱟᱭᱚᱢᱚᱜ ᱠᱟᱱᱟ ᱚᱱᱟᱛᱮ ᱵᱷᱤᱰᱤᱭᱳᱧ ᱧᱮᱞ ᱞᱮᱜᱮ ᱠᱟᱹᱴᱤᱡ ᱨᱤᱞᱥ ᱤᱧ ᱧᱮᱞ ᱞᱮᱜᱮ ᱚᱱᱛᱮ ᱵᱚᱱ ᱵᱮᱥᱤᱜ ᱠᱟᱱᱟ ᱾ ᱟ ᱜᱤᱫᱽᱨᱟᱹ ᱠᱚᱦᱚᱸ ᱧᱮᱞ ᱵᱟᱲᱟ ᱦᱳᱭ ᱠᱟᱱᱟ ᱥᱮ ᱚᱝᱠᱟ ᱜᱮ
ᱦᱮᱸ ᱟᱨ ᱛᱚᱵᱮ ᱚᱱᱛᱮ ᱡᱮᱞᱮᱠᱟ ᱦᱩᱲᱩ ᱦᱩᱹᱥᱜᱼᱟ ᱦᱩᱭ ᱵᱟᱲᱟᱜᱼᱟ ᱥᱮ ᱵᱟᱝ ᱦᱩᱲ ᱤᱭᱟᱹ ᱨᱚᱦᱚᱭ ᱥᱮ ᱨᱤᱣᱟ ᱦᱮᱞᱳ
ᱫᱟᱜᱚᱜ ᱠᱟᱱᱟ ᱟᱫᱚ ᱫᱟᱜ ᱤᱫᱤ ᱞᱮᱠᱷᱟᱱ ᱱᱚᱝᱠᱟᱱ ᱞᱚᱜᱚᱱ ᱫᱷᱟᱨᱟᱜ ᱜᱤᱭᱟ ᱞᱚᱜᱚᱱ ᱫᱷᱟᱨᱟ ᱜᱮ ᱱᱟᱦᱟᱜ ᱨᱚᱦᱚᱭ ᱟᱨᱟᱢᱵᱚ ᱜᱚᱜ ᱠᱟᱜ ᱦᱳᱭᱳᱜᱼᱟ
ᱟᱨ ᱚᱱᱛᱮ ᱟᱯᱮ ᱚᱱᱛᱮ ᱫᱚ ᱪᱮᱜ ᱞᱮᱠᱟ ᱱᱚᱣᱟ ᱫᱟᱜ ᱡᱟᱹᱲᱤ ᱡᱩᱫᱤ ᱵᱟᱭ ᱫᱟᱜ ᱡᱟᱹᱲᱤ ᱞᱮᱠᱷᱟᱡ ᱫᱚ ᱛᱟᱦᱚᱣ ᱯᱮ ᱨᱚᱦᱚᱭ ᱠᱮᱭᱟ ᱥᱮ ᱪᱮᱜ ᱞᱮᱠᱟ
ᱵᱟ ᱟᱞᱮ ᱱᱚᱛᱮ ᱢᱟᱱᱮ ᱟᱞᱮ ᱡᱟᱦᱟᱸ ᱟᱨ ᱢᱮᱱᱟᱜ ᱞᱮᱭᱟ ᱟᱞᱮ ᱚᱲᱟᱜ ᱚᱱᱟ ᱥᱩᱨ ᱥᱩᱯᱩᱨ ᱨᱮ ᱫᱚ ᱵᱟᱝ ᱦᱩᱭᱩᱜᱼᱟ ᱱᱟᱥᱮᱱᱟᱜ ᱥᱟᱹᱜᱤ ᱥᱮᱜ ᱫᱚ ᱚᱝᱠᱟᱱ ᱵᱮᱵᱚᱥᱛᱷᱟ ᱠᱚ ᱢᱮᱱᱟᱜᱼᱟ ᱚᱱᱮ ᱥᱟᱵ ᱢᱟᱨᱥᱟᱞ ᱠᱚ ᱟᱞᱮ ᱱᱚᱣᱟ ᱢᱟᱴᱷ ᱨᱮᱫᱚ ᱵᱟᱹᱱᱩᱜᱼᱟ ᱚᱱᱟ ᱚᱱᱟ ᱵᱮᱵᱚᱥᱛᱷᱟ ᱫᱚ
ᱚ ᱟᱞᱮ ᱱᱚᱛᱮ ᱱᱚᱛᱮ ᱫᱚ ᱡᱩᱫᱤ ᱵᱟᱭ ᱫᱟᱜ ᱡᱟᱹᱲᱤᱭᱟ ᱛᱟᱣ ᱦᱩᱭᱩᱜ ᱜᱮᱭᱟ ᱪᱮᱫᱟᱜ ᱥᱮ ᱡᱚᱛᱚ ᱦᱚᱲᱟᱜ ᱢᱚᱴᱚᱨ ᱠᱚ ᱢᱮᱱᱟᱜᱼᱟ ᱥᱮ ᱱᱤᱭᱟᱹ ᱥᱤᱨᱚᱱ ᱠᱚ ᱵᱟᱹᱭᱥᱟᱹᱣ ᱪᱩ ᱠᱟᱜᱼᱟ ᱡᱟᱦᱟᱸᱭ ᱠᱮ ᱡᱟᱦᱟᱸ ᱛᱤᱱᱟᱹᱜ ᱠᱚ ᱠᱚ ᱤᱭᱟᱹ ᱯᱷᱚᱥᱚᱞ ᱠᱚ ᱞᱟᱜᱟᱣᱮᱜᱼᱟ ᱛᱚ ᱱᱤᱡᱮ ᱱᱤᱡᱮ ᱟᱯᱚᱱ ᱟᱯ ᱵᱚᱱ ᱥᱤᱞᱳᱱ ᱱᱚᱣᱟᱜ ᱛᱟᱠᱚᱣᱟ ᱚᱱᱟ ᱵᱷᱤᱛᱤᱨ ᱨᱮ ᱱᱤᱭᱟᱹ ᱢᱚᱴᱚᱨ ᱠᱚ ᱵᱟᱹᱭᱥᱟᱹᱣ ᱟᱠᱟᱜᱼᱟ ᱥᱮ ᱢᱮᱥᱤᱱ ᱢᱮᱱᱟᱜᱼᱟ ᱫᱟᱜ ᱨᱮ ᱢᱤᱥᱤᱱ ᱟᱨ ᱚᱝᱠᱟ ᱚᱥᱩᱵᱤᱫᱟ ᱫᱚ ᱵᱟᱹᱱᱩᱜᱼᱟ ᱛᱟ ᱟᱨ ᱨᱮᱫᱚ ᱟᱹᱰᱤ ᱪᱚᱴ ᱨᱮᱜᱤ ᱢᱮᱱᱟᱜᱼᱟ ᱢᱮᱱ ᱞᱮᱠᱷᱟᱡ ᱱᱚᱝᱠᱟ ᱯᱚᱸᱫᱽᱨᱚ ᱠᱷᱚᱡᱛᱮ ᱠᱩᱲᱤ ᱯᱷᱩᱴ ᱵᱤᱥ ᱯᱷᱩᱴ ᱤᱱᱠᱟᱱ ᱨᱤᱜᱤ ᱫᱟᱜ ᱫᱚᱵᱮᱱ ᱟᱹᱰᱤ ᱵᱷᱤᱛᱤᱨ ᱨᱮ ᱫᱚᱦᱚᱸ ᱟ ᱧᱮᱛᱟᱨ ᱢᱟ ᱱᱤᱭᱟᱹ ᱢᱟᱦᱟᱜ ᱫᱟᱜ
ᱱᱟᱹᱭ ᱱᱟᱞᱟ ᱠᱚᱫᱚ ᱟᱞᱮ ᱱᱚᱛᱮ ᱫᱚ ᱠᱚᱢ ᱢᱮᱱᱟᱜ ᱜᱮᱭᱟ ᱯᱷᱟᱨᱟᱠ ᱯᱷᱟᱨᱟᱠ ᱛᱮ ᱱᱚᱛᱮ ᱫᱚ ᱵᱟᱹᱱᱩᱜᱼᱟ
ᱚ
ᱢᱮᱱᱟᱜ ᱜᱮᱭᱟ ᱮᱱᱛᱮ ᱵᱟᱹᱱᱩᱜ ᱨᱮᱦᱚᱸ ᱵᱟᱝ ᱠᱟᱱᱟ ᱦᱚᱭ ᱜᱮ ᱚᱱᱛᱮ ᱢᱮᱱᱟᱜᱼᱟ ᱟᱯᱮ ᱚᱱᱛᱮ ᱢᱟ ᱪᱮᱜ ᱞᱮᱠᱟ
ᱟᱞᱮ ᱱᱚᱛᱮ ᱦᱚᱸ ᱱᱟᱹᱭ ᱱᱟᱞᱟ ᱡᱟᱦᱟᱸ ᱥᱮᱜ ᱢᱮᱱᱟᱜᱼᱟ ᱚᱱᱛᱮ ᱫᱚ ᱥᱚᱵᱡᱤ ᱪᱟᱥ ᱜᱮ ᱥᱚᱵᱡᱤ ᱪᱟᱥ ᱜᱮ ᱦᱩᱭᱩᱜᱼᱟ ᱦᱩᱲᱩ ᱠᱚᱢᱟ ᱚᱱᱛᱮ ᱫᱚ ᱨᱚᱦᱚᱭ ᱵᱟᱝ ᱜᱟᱱᱚᱜᱼᱟ ᱚᱝᱠᱟ ᱞᱮᱠᱟ ᱠᱷᱮᱛ ᱠᱷᱮᱛ ᱠᱚᱢᱟ ᱵᱟᱝ ᱠᱟᱱᱟ ᱡᱮ ᱦᱩᱲᱩ ᱨᱚᱦᱚᱭ ᱜᱟᱱᱚᱜᱼᱟ ᱥᱩᱫᱩ ᱥᱚᱵᱡᱤ ᱠᱚᱜᱮ ᱦᱩᱭᱩᱜ ᱛᱮᱦᱮᱱᱟ ᱟᱨ ᱡᱟᱦᱟᱸ ᱠᱩᱥᱮᱜ
ᱦᱩᱸ ᱟᱨ ᱟᱞᱮ ᱚᱱᱛᱮ ᱫᱚ ᱛᱷᱚᱲᱟ ᱵᱟᱹᱞᱤᱧ ᱵᱩᱡᱷᱟᱹᱣ ᱫᱟ ᱪᱮᱜ ᱵᱮᱱ ᱢᱮᱱ ᱫᱟ
ᱦᱮᱞᱳ ᱪᱮᱜ ᱵᱮᱱ ᱢᱮᱱᱪᱚᱭ ᱫᱟ
ᱟᱢᱟᱵᱚᱛᱤ ᱦᱚᱜᱚᱭ ᱥᱟᱛᱟᱨᱤ ᱨᱮ ᱨᱮᱱ ᱢᱟᱱᱮ ᱟᱥᱟ ᱵᱚᱸᱜᱟ ᱥᱚ ᱛᱟᱹᱨᱤᱠᱷ ᱨᱮ ᱟᱯᱮ ᱥᱮᱜ ᱵᱟᱠᱚ ᱢᱟᱭ ᱜᱤᱭᱟ ᱚᱱᱮ ᱠᱟᱱᱴᱷᱟᱲ ᱞᱤ ᱠᱩ ᱩᱞ ᱵᱤᱞᱤ ᱠᱚᱠᱚ ᱡᱚᱢ ᱜᱮᱭᱟ ᱯᱤᱠ ᱞᱟᱴᱷᱟᱭ ᱟᱠᱚ
ᱱᱚᱛᱮ ᱫᱚ ᱚᱠᱚᱨ ᱵᱟᱹᱞᱤᱧ ᱟᱡᱚᱢ ᱵᱟᱲᱟᱣ ᱠᱚᱣᱟ ᱵᱟᱹᱞ ᱱᱚᱰᱮ ᱜᱮ ᱟᱵᱮᱱ ᱦᱚᱭ ᱵᱟᱨᱥᱮ ᱯᱟᱹᱞᱤ ᱢᱟ ᱯᱟᱹᱦᱤᱞ ᱵᱟᱨ ᱵᱟᱨ ᱞᱟᱹᱭᱫᱟ ᱞᱤᱧᱟᱢ ᱢᱟᱜᱢᱚᱬᱮ ᱠᱩ ᱥᱮ ᱱᱚᱣᱟ ᱥᱚᱦᱚᱨᱟᱭ ᱥᱮ ᱵᱟᱦᱟ ᱯᱚᱨᱚᱵ ᱚᱱᱟ ᱠᱚᱫᱚ ᱦᱩᱭᱩᱜ ᱜᱮᱭᱟ ᱛᱚᱵᱮ ᱚᱠᱟᱴᱟᱜ ᱵᱤᱱ ᱞᱟᱹᱭᱠᱟᱱ ᱚᱱᱟᱫᱚ ᱵᱟᱞᱤᱧ ᱟᱡᱚᱢ ᱵᱟᱲᱟ ᱟᱠᱟᱫᱟ᱾
ᱚ ᱱᱚᱶᱟ ᱟᱢᱵᱟᱵᱚᱛᱤ ᱡᱟᱦᱟᱸᱞᱤᱧ ᱢᱮᱱ ᱦᱚᱪᱚᱭᱮᱫᱟ ᱚᱱᱟ ᱫᱚ ᱤᱭᱟᱹ ᱟᱥᱟᱲ ᱵᱚᱸᱜᱟ ᱨᱮᱱᱟᱜ ᱥᱟᱛ ᱛᱟᱹᱨᱤᱠᱷ ᱨᱮᱠᱚ ᱢᱟᱱᱟᱣ ᱜᱮᱭᱟ ᱛᱟᱯᱚᱨᱮ ᱚᱱᱮ ᱠᱟᱱᱴᱷᱟᱲ ᱵᱤᱞᱤ ᱠᱚ ᱩᱞ ᱵᱤᱞᱤ ᱠᱚᱠᱚ ᱡᱚᱢᱟ ᱚᱱᱟ ᱠᱚ ᱛᱮᱜᱮ ᱠᱚ ᱢᱟᱱᱟᱣᱟ᱾ ᱟᱨ ᱯᱤᱴᱷᱟᱹ ᱞᱟᱴᱷᱚ ᱦᱚᱸ ᱡᱟᱦᱟᱸᱭ ᱚᱲᱟᱜ ᱨᱮᱫᱚ ᱠᱚ ᱯᱤᱴᱷᱟᱹ ᱞᱟᱴᱷᱟᱭ ᱜᱮᱭᱟ᱾
ᱦᱮᱸ᱾
ᱛᱚ ᱚᱱᱠᱟ ᱠᱚ ᱢᱟᱱᱟᱣ ᱜᱮᱭᱟ ᱢᱟᱱᱮ ᱱᱤᱭᱟᱹ ᱨᱮᱫᱚ ᱥᱩᱫᱩ ᱚᱱᱮ ᱡᱚᱢ ᱧᱩ ᱜᱮ ᱚᱱᱟ
ᱫᱟᱨᱮ ᱠᱚᱨᱮᱱᱟᱜ ᱯᱷᱚᱞ ᱠᱚ ᱡᱚᱢ ᱧᱩ ᱜᱮ ᱠᱟᱱᱴᱷᱟᱲ ᱵᱤᱞᱤ ᱩᱞ ᱵᱤᱞᱤ ᱚᱱᱟ ᱠᱚᱜᱮ ᱠᱚ ᱡᱚᱢ ᱧᱩᱭᱟ ᱥᱮᱫᱤᱱ ᱫᱚ᱾
ᱦᱩᱸ ᱟᱨ ᱟᱯᱮ ᱚᱱᱛᱮ ᱪᱮᱫ ᱞᱮᱠᱟ ᱚᱞ ᱪᱤᱠᱤ? ᱚᱞ ᱪᱤᱠᱤᱛᱮ ᱜᱤᱫᱽᱨᱟᱹ ᱠᱚ ᱯᱟᱲᱦᱟᱜ ᱠᱟᱱᱟ ᱥᱮ ᱵᱟᱠᱚ ᱯᱟᱲᱦᱟᱜ ᱠᱟᱱᱟ ᱥᱮ ᱟᱥᱲᱟ ᱠᱚ ᱢᱮᱱᱟᱜᱼᱟ ᱥᱮ ᱵᱟᱝ?
ᱟᱞᱮ ᱱᱚᱛᱮ ᱫᱚ ᱟᱥᱲᱟ ᱠᱚᱫᱚ ᱵᱟᱹᱱᱩᱜ ᱜᱮᱭᱟ ᱟᱞᱮ ᱦᱚᱸ ᱦᱟᱱᱮ ᱦᱟᱨᱟ ᱠᱟᱛᱮᱜ ᱜᱮᱞᱮ ᱤᱭᱟᱹ ᱥᱮᱬᱟ ᱟᱠᱟᱫᱟ ᱠᱚᱞᱮᱡ ᱠᱚᱨᱮᱜ ᱯᱟᱲᱦᱟᱣ ᱥᱩᱢᱚᱭ᱾ ᱱᱚᱛᱮ ᱢᱟ ᱤᱥᱠᱩᱞ ᱠᱚᱨᱮ ᱦᱚᱸ ᱵᱟᱹᱱᱩᱜᱼᱟ ᱪᱮᱫ ᱠᱚᱨᱮ ᱦᱚᱸ ᱵᱟᱹᱱᱩᱜᱼᱟ ᱠᱟᱹᱴᱤᱡ ᱜᱤᱫᱽᱨᱟᱹ ᱟᱞᱮ ᱞᱮᱠᱟᱱ ᱜᱤᱫᱽᱨᱟᱹ ᱩᱠᱟᱹ ᱢᱟᱱᱮ ᱟᱞᱮ ᱞᱮᱠᱟᱱ ᱩᱢᱮᱨ ᱦᱩᱭ ᱦᱚᱲᱜᱮ ᱵᱟᱠᱚ ᱵᱟᱰᱟᱭᱟ ᱜᱤᱫᱽᱨᱟᱹ ᱢᱟ ᱪᱤᱠᱟᱹᱛᱮᱞᱮ ᱪᱮᱫ ᱟᱠᱚ ᱠᱚᱣᱟ᱾ ᱢᱟᱱᱮ ᱵᱟᱹᱱᱩᱜᱼᱟ ᱪᱮᱜ ᱜᱮ ᱚᱱᱟ ᱠᱚᱨᱮᱱᱟᱜ᱾
ᱦᱩᱸ᱾ ᱟᱞᱮ ᱱᱚᱛᱮ ᱫᱚ ᱢᱮᱱᱟᱜ ᱜᱮᱭᱟ ᱟᱹᱰᱤ ᱞᱟᱦᱟ ᱠᱷᱚᱱᱟᱜ ᱜᱮ ᱛᱟᱦᱮᱸ ᱠᱟᱱᱟ᱾ ᱟᱨ ᱱᱤᱛᱚᱜ ᱢᱮᱱᱟᱜ ᱜᱮᱭᱟ ᱟᱹᱛᱩ ᱨᱮᱜᱮ ᱯᱨᱟᱭᱢᱟᱨᱤ ᱠᱚ ᱢᱮᱱᱟᱜᱼᱟ᱾ ᱟᱹᱛᱩ ᱨᱮᱜᱮ ᱯᱨᱟᱭᱢᱟᱨᱤ ᱟᱨ ᱠᱚᱞᱮᱡᱽ ᱠᱚᱨᱮ ᱦᱚ ᱠᱚ ᱤᱭᱩᱱᱤᱵᱷᱟᱨᱥᱤᱴᱤ ᱨᱮᱠᱚ ᱠᱚᱨᱟᱣ ᱟᱠᱟᱜᱼᱟ᱾
ᱚᱸ᱾
ᱦᱚᱭ ᱚᱱᱟ ᱛᱮᱜᱮ ᱟᱞᱮ ᱫᱚ ᱱᱚᱛᱮ ᱫᱚ ᱯᱟᱲᱦᱟᱜ ᱫᱚ ᱨᱟᱱᱤᱝ ᱜᱮᱭᱟ ᱱᱤᱛ ᱫᱚ᱾
ᱟᱨ ᱱᱤᱭᱟᱹ ᱠᱷᱟᱹᱞᱤ ᱵᱚᱴ ᱜᱮ ᱵᱟᱹᱱᱩᱜᱼᱟ᱾ ᱡᱟᱦᱟᱸ ᱥᱟᱱᱛᱟᱞᱤ ᱵᱚᱰ ᱫᱚ ᱵᱟᱹᱱᱩᱜᱼᱟ ᱛᱚᱵᱮ ᱥᱟᱱᱛᱟᱞᱤ ᱵᱚᱰ ᱵᱟᱝ ᱠᱟᱛᱮᱫ ᱦᱟᱸᱜ ᱯᱟᱲᱦᱟᱣ ᱫᱚ ᱥᱟᱱᱛᱟᱞᱤ ᱛᱮᱜᱮ ᱚᱞᱪᱤᱠᱤ ᱛᱮᱜᱮ ᱟᱨ ᱠᱷᱟᱹᱞᱤ ᱵᱚᱰ ᱜᱮ ᱦᱟᱸᱜ ᱫᱚ ᱱᱮᱥ ᱟᱵᱚ ᱱᱤᱭᱟᱹ ᱟᱹᱞᱤᱧ ᱢᱟ ᱵᱮᱝᱜᱚᱞ ᱨᱮ ᱢᱮᱱᱟᱜ ᱞᱤᱧᱟ ᱥᱮ ᱟᱫᱚ ᱵᱮᱝᱜᱚᱞᱤ ᱵᱚᱰ ᱨᱮᱜᱮ ᱠᱩᱜ ᱯᱮᱰᱜᱟ ᱵᱚᱰ ᱫᱚ ᱚᱱᱟ ᱥᱟᱱᱛᱟᱞᱤ ᱯᱟᱲᱦᱟᱣ ᱠᱟᱛᱮᱫ ᱜᱮ ᱵᱚᱰ ᱫᱚ ᱦᱟᱸᱜ ᱥᱟᱨᱴᱤᱯᱷᱤᱠᱮᱴ ᱫᱚ ᱚᱱᱟ ᱵᱮᱝᱜᱚᱞᱤ ᱵᱚᱰ ᱜᱮ ᱮᱢᱚᱜᱼᱟ᱾ ᱛᱚᱵᱮ ᱱᱚᱣᱟ ᱯᱟᱲᱦᱟᱣ ᱫᱚ ᱦᱚᱲ ᱛᱮᱜᱮ ᱚᱞᱪᱤᱠᱤ ᱛᱮᱜᱮ ᱥᱟᱱᱛᱟᱲᱤ ᱛᱮᱜᱮ᱾
ᱟᱞᱮ ᱱᱚᱛᱮ ᱢᱟ ᱚᱱᱠᱟ ᱞᱮᱠᱟ ᱤᱥᱠᱩᱞ ᱠᱚ ᱵᱟᱱᱩᱜ ᱜᱮᱭᱟ ᱢᱟᱭ ᱤᱥᱠᱩᱞ ᱠᱚ ᱵᱟᱹᱱᱩᱜᱼᱟ ᱧᱮᱞ ᱞᱮᱠᱷᱟᱱ ᱫᱚ ᱱᱚᱣᱟ ᱫᱷᱟᱨᱮ ᱯᱟᱥᱮ ᱨᱮ ᱫᱚ ᱯᱚᱪᱤᱥ ᱛᱤᱨᱤᱥ ᱠᱤᱞᱚᱢᱤᱴᱟᱨ ᱥᱩᱨ ᱨᱮᱫᱚ ᱪᱮᱫ ᱜᱮ ᱵᱟᱱᱩᱜᱼᱟ᱾
ᱚ ᱟᱪᱪᱷᱟ ᱟᱪᱪᱷᱟ᱾ ᱱᱚᱛᱮ ᱫᱚ ᱢᱮᱱᱟᱜ